ᱦᱮᱸ ᱦᱮᱞᱳᱣ
ᱡᱚᱦᱟᱨ ᱜᱮ ᱦᱚᱭ
ᱦᱮᱸ ᱡᱚᱦᱟᱨ ᱜᱮ ᱩᱸ ᱛᱟᱦᱚᱞᱮ ᱛᱮᱦᱮᱧᱟᱜ ᱡᱟᱦᱟᱸ ᱥᱟᱛᱟᱢ ᱵᱚᱱ ᱥᱟᱵ ᱠᱟᱛᱮ ᱜᱟᱞᱢᱟᱨᱟᱣᱟ ᱚᱱᱟ ᱥᱟᱛᱟᱢ ᱠᱟᱹᱴᱤᱡᱼᱼ ᱟᱢᱜᱮ ᱛᱟᱦᱚᱞᱮ ᱞᱟᱹᱭ ᱢᱮ
ᱟᱪᱪᱷᱟ ᱛᱟᱦᱚᱞᱮ ᱛᱮᱦᱮᱧ ᱫᱚ ᱚᱱᱟᱼᱼ ᱨᱚᱦᱚᱭ ᱪᱟᱥᱼᱵᱟᱥ ᱫᱤᱱ ᱠᱚ ᱥᱮᱴᱮᱨᱚᱜ ᱠᱟᱱᱟ ᱛᱚ ᱟᱫᱚ ᱚᱱᱟ ᱵᱟᱨᱮ ᱛᱮᱜᱮ ᱠᱟᱹᱴᱤᱡ ᱠᱟᱹᱴᱤᱡ ᱞᱟᱝ ᱨᱚᱯᱚᱲᱚᱜᱼᱟ
ᱟᱨ ᱦᱮᱸ ᱮᱸ ᱪᱟᱥᱵᱟᱥᱼᱼ ᱡᱚᱠᱷᱚᱱᱮᱢ ᱞᱟᱹᱭ ᱠᱮᱜᱼᱟ ᱛᱚ ᱤᱧ ᱞᱟᱹᱭ ᱞᱟᱹᱜᱤᱫ ᱦᱮᱸ ᱪᱟᱥᱼᱵᱟᱥᱼᱼ ᱵᱟᱨᱮᱛᱮ ᱩᱱᱟᱹᱜ ᱤᱧᱟᱜ ᱵᱟᱲᱟᱭ ᱵᱟᱹᱱᱩᱜ ᱠᱟᱫᱟ ᱴᱷᱤᱠ ᱜᱮᱭᱟ ᱛᱚᱼᱼ ᱡᱩᱫᱤ ᱮ ᱵᱟᱹᱧ ᱞᱟᱹᱭ ᱫᱟᱲᱮᱭᱟᱜ ᱠᱷᱟᱱ ᱠᱟᱹᱴᱤᱡ ᱞᱟᱹᱭᱟᱵᱤᱱ ᱦᱮᱸ᱾
ᱦᱚᱭ ᱦᱚᱭ
ᱴᱷᱤᱠᱜᱮᱭᱟ ᱢᱟ ᱞᱟᱹᱭ ᱵᱤᱱ ᱛᱟᱦᱞᱮ
ᱟᱫᱚ ᱱᱚᱭ ᱦᱟᱸᱜ ᱨᱚᱦᱚᱭ ᱫᱤᱱ ᱠᱚ ᱥᱮᱴᱮᱨᱚᱜ ᱠᱟᱱᱟ ᱥᱮ ᱛᱚ ᱦᱟᱸᱜ ᱨᱚᱦᱚᱭ ᱨᱚᱦᱚᱭ ᱢᱟᱲᱟᱝ ᱢᱟ ᱚᱱᱮ ᱪᱟᱨᱟ ᱠᱚ ᱜᱤᱰᱤ ᱦᱩᱭᱩᱜ-ᱟ ᱥᱮ ᱠᱷᱮᱛ ᱨᱮ
ᱦᱩᱸ
ᱟᱫᱚ ᱚᱱᱟ ᱠᱚᱫᱚ ᱟᱯᱮᱥᱱ ᱫᱚ ᱜᱤᱰᱤ ᱵᱟᱲᱟ ᱦᱩᱭ ᱠᱟᱱᱟ ᱥᱮ ᱵᱟᱝ ᱜᱮ?
ᱦᱮᱸ ᱡᱟᱦᱟᱸ ᱛᱤᱱᱟᱹᱜ ᱧᱮᱞᱚᱜ ᱠᱟᱱᱟ ᱜᱤᱰᱤ ᱵᱟᱲᱟ ᱫᱚ ᱦᱩᱭ ᱠᱟᱱ ᱜᱮᱭᱟ, ᱟᱨ ᱚᱱᱟ ᱥᱟᱶ ᱥᱟᱶᱛᱮ ᱡᱟᱦᱟᱸ ᱛᱱᱟᱹᱜ ᱵᱟᱹᱫᱽ ᱠᱷᱮᱛ ᱠᱚ ᱢᱮᱱᱟᱜ ᱟᱠᱟᱫᱟ ᱚᱱᱟ ᱠᱚᱦᱚᱸ ᱥᱤ ᱵᱟᱲᱟ ᱦᱩᱭ ᱠᱟᱱᱟ, ᱦᱮᱸ ᱟᱨ ᱡᱮ ᱟ ᱦᱮᱸ ᱦᱩᱭ ᱠᱟᱱᱟ᱾ ᱛᱚ ᱦᱮᱸ ᱟᱨ ᱟᱹᱵᱤᱱ ᱛᱮᱜ ᱚᱠᱟ ᱞᱮᱠᱟ ᱦᱩᱭ ᱠᱟᱱᱟ ᱚᱱᱟ ᱞᱟᱹᱭ ᱵᱤᱱ?
ᱦᱳᱭ ᱟᱹᱞᱤᱧ ᱥᱮᱱ ᱦᱚᱸ ᱚᱱᱠᱟ ᱫᱚ ᱦᱩᱭ ᱵᱟᱲᱟ ᱦᱟᱠᱟᱱ ᱜᱮᱭᱟ᱾ᱟᱫᱚ ᱦᱟᱸᱜ
ᱫᱟᱜ ᱡᱟᱹᱲᱤ ᱠᱚᱦᱚᱸ ᱴᱷᱤᱠ ᱜᱮ ᱫᱟᱜ ᱡᱟᱹᱲᱤ ᱭᱮᱛ ᱛᱮ ᱦᱟᱸᱜ ᱠᱟ ᱠᱟᱹᱴᱤᱡ ᱫᱚ ᱢᱟᱱᱮ ᱦᱟᱨᱟ ᱜᱚᱫ ᱟᱠᱟᱱ ᱜᱮᱭᱟ ᱦᱟᱸᱜ, ᱚᱢᱚᱱ ᱜᱚᱫ ᱟᱠᱟᱱ ᱜᱮᱭᱟ᱾ ᱟᱫᱚ ᱚᱱᱟᱜᱮ ᱦᱟᱸᱜ ᱛᱤᱱᱟᱹᱜ ᱞᱚᱜᱚᱱ ᱦᱟᱨᱟᱜ ᱠᱟᱱᱟ ᱟᱨ ᱫᱟᱜ ᱡᱟᱹᱲᱤ ᱜᱮᱛ ᱪᱮᱫ ᱞᱮᱠᱟᱭ ᱫᱟᱜ ᱡᱟᱹᱲᱤᱜ-ᱟ ᱦᱟᱸᱜ ᱚᱱᱟ ᱞᱮᱠᱟ ᱛᱮᱜᱮ ᱦᱟᱸᱜ ᱨᱚᱦᱚᱭ ᱠᱚᱫᱚ ᱦᱟᱸᱜ ᱫᱷᱩᱨᱟᱹᱜ ᱦᱩᱭᱩᱜ-ᱟ᱾
ᱟᱪᱪᱷᱟ ᱟᱹᱰᱤ ᱱᱟᱯᱟᱭ᱾ ᱟᱪᱪᱷᱟ ᱟᱹᱵᱤᱱ ᱥᱮᱜ ᱡᱟᱦᱟᱸ ᱟᱹᱵᱤᱱ ᱡᱟᱦᱟᱸ ᱥᱮᱫ ᱢᱟᱱᱮ ᱢᱮᱱᱟᱜ ᱵᱤᱱᱟ ᱚᱱᱛᱮ ᱠᱤ ᱮᱸᱻ ᱢᱟᱱᱮ ᱫᱟᱜ ᱫᱤᱱ ᱜᱮ ᱠᱷᱟᱹᱞᱤ ᱮ ᱦᱩᱲᱩ ᱨᱚᱦᱚᱭ ᱵᱟᱲᱟ ᱦᱩᱭᱩᱜ-ᱟ ᱥᱮ ᱫᱟᱜ ᱢᱟᱱᱮ ᱡᱚᱠᱷᱚᱱ ᱫᱟᱜ ᱵᱟᱭ ᱡᱟᱹᱨᱤᱭᱟᱭ ᱛᱚᱠᱷᱚᱱᱳ ᱦᱩ ᱢᱟᱱᱮ ᱦᱩᱲᱩ ᱨᱚᱦᱚᱭ ᱟᱨᱠᱤ ᱦᱩᱭᱩᱜ ᱜᱮᱭᱟ?
ᱦᱮᱸ ᱟᱞᱮ ᱥᱮᱱ ᱫᱚ ᱦᱟᱸᱜ ᱢᱟᱱᱮ ᱱᱚᱜ ᱚᱭ ᱦᱟᱸᱜ ᱨᱚᱦᱚᱭ ᱫᱤᱱ ᱥᱮᱴᱮᱨᱚᱜ ᱠᱟᱱᱟ ᱫᱟᱜ ᱡᱟᱹᱲᱤ
ᱦᱮᱸ ᱦᱮᱸ ᱦᱮᱸ
ᱦᱮᱸ ᱤᱱᱟᱹ ᱵᱮᱜᱚᱨ ᱫᱚ ᱵᱟᱝᱞᱮ ᱪᱟᱥ ᱫᱟᱲᱮᱭᱟᱜ-ᱟ ᱢᱟᱱᱮ ᱞᱟᱹᱭ ᱞᱮᱠᱷᱟᱱ ᱫᱚ ᱢᱤᱫ ᱴᱷᱟᱣ ᱜᱮᱞᱮ ᱟᱞᱮ ᱫᱚ ᱞᱮ ᱨᱚᱦᱚᱭ ᱫᱟᱲᱭᱟᱜ-ᱟ᱾
ᱟᱪᱷᱟ ᱢᱟᱱᱮ ᱫᱟᱜ ᱨᱮᱱᱟᱜ ᱚᱵᱷᱟᱵᱽ ᱛᱮ ᱦᱮᱸ ᱥᱮ
ᱦᱮᱸ ᱦᱮᱸ
ᱢᱟᱱᱮ ᱚᱱᱛᱮᱱᱟᱜ ᱚᱱᱛᱮ ᱫᱚ ᱢᱟᱱᱮ ᱥᱮᱨᱚᱠᱚᱢ ᱯᱟᱢᱯ ᱡᱟᱦᱟᱸ ᱢᱮᱥᱤᱱ ᱠᱚ ᱞᱟᱹᱭᱮ-ᱟ ᱦᱮᱸ
ᱦᱮᱸ ᱦᱮᱸ
ᱮᱸᱻ ᱚᱱᱟ ᱠᱩᱫᱚ ᱮᱸ ᱢᱮᱱᱟᱜ ᱜᱮᱭᱟ ᱥᱮ ᱵᱟᱝ?
ᱚᱱᱛᱮ ᱟᱞᱮ ᱚᱱᱛᱮ ᱫᱚ ᱦᱟᱜ ᱚᱱᱟ ᱠᱚᱫᱚ ᱩᱱᱟᱹᱜ ᱫᱚ ᱵᱟᱝ ᱧᱮᱞ ᱧᱟᱢ ᱟᱠᱟᱱᱟ᱾
ᱟᱪᱪᱷᱟ ᱟᱨ ᱰᱩᱝᱲᱤ ᱠᱩ?
ᱦᱮᱸ ᱚᱱᱟ ᱠᱚᱫᱚ ᱚᱱᱟ ᱠᱚᱫᱚ ᱢᱮᱱᱟᱜ ᱜᱮᱭᱟ ᱚᱱᱟ ᱠᱚᱫᱚ ᱦᱟᱸᱰᱮ ᱱᱟᱰᱮ ᱢᱮᱱᱟᱜ ᱠᱟᱫ ᱜᱮᱭᱟ᱾
ᱦᱩᱸ ᱛᱟᱦᱚᱞᱮ ᱚᱱᱟ ᱛᱮᱦᱚᱸ ᱢᱟᱱᱮ ᱪᱟᱥ ᱵᱟᱲᱟ ᱦᱩᱭᱩᱜ ᱜᱮᱭᱟ ᱥᱮ?
ᱦᱮᱸ ᱦᱮᱸ ᱦᱩᱭ ᱵᱟᱲᱟᱜ ᱜᱮᱭᱟ ᱟᱫᱚ ᱪᱟᱥ ᱦᱩᱭᱩᱜ ᱨᱮᱦᱚᱸ ᱟᱫᱚ ᱚᱱᱟ ᱵᱟᱨ ᱫᱷᱟᱣ ᱫᱚ ᱦᱟᱜ ᱵᱟᱝᱞᱮ ᱪᱟᱥᱟ᱾
ᱟᱪᱪᱷᱟ ᱪᱷᱟ ᱟᱪᱪᱷᱟ ᱟᱪᱪᱷᱟ ᱟᱹᱰᱤ ᱱᱟᱯᱟᱭ᱾ ᱟᱪᱪᱷᱟ ᱟᱯᱮᱥᱮᱜ ᱚᱱᱟ ᱟᱹᱞᱩ ᱠᱚ ᱯᱮ ᱨᱚᱦᱚᱭ ᱵᱟᱲᱟᱭ ᱜᱮᱭᱟ ᱥᱮ ᱵᱟᱝ?
ᱟᱞᱩ ᱫᱚ ᱟᱞᱮ ᱥᱮᱱ ᱫᱚ ᱨᱚᱦᱚᱭ ᱫᱚᱞᱮ ᱨᱚᱦᱚᱭ ᱜᱮᱭᱟ ᱟᱫᱚ ᱦᱟᱸᱜ, ᱩᱱᱟᱹᱜ ᱡᱟᱹᱥᱛᱤ ᱫᱚ ᱵᱟᱝ ᱜᱮ ᱢᱟᱱᱮ ᱚᱲᱟᱜ ᱥᱩᱨ ᱥᱩᱯᱩᱨ ᱠᱚᱨᱮ ᱡᱟᱦᱟᱸ ᱛᱤᱱᱟᱹᱜ ᱵᱟᱲᱜᱮ ᱠᱚ ᱛᱟᱦᱮᱱ ᱛᱟᱞᱮᱭᱟ, ᱚᱱᱟᱨᱮᱦᱟᱸᱜ ᱚᱲᱟᱜ ᱡᱚᱢ ᱞᱮᱠᱟᱜᱮ ᱡᱟᱛᱮᱜ ᱮᱸ ᱟᱞᱚ ᱠᱤᱨᱤᱧ ᱦᱩᱭᱩᱜ ᱢᱟ᱾
ᱦᱩᱸ
ᱚᱱᱟ ᱞᱮᱠᱟᱛᱮ, ᱢᱟᱱᱮ ᱩᱱᱟᱹᱜ ᱡᱟᱹᱥᱛᱤ ᱦᱚᱸ ᱵᱟᱝ ᱟᱨ ᱩᱱᱟᱹᱜ ᱠᱚᱢ ᱦᱚᱸ ᱵᱟᱝ ᱚᱱᱟ ᱞᱮᱠᱟᱛᱮ ᱨᱚᱦᱚᱭ ᱠᱟᱜ ᱜᱮᱭᱟᱞᱮ᱾
ᱩᱸ ᱟᱪᱪᱷᱟ ᱟᱹᱰᱤ ᱱᱟᱯᱟᱭ᱾ ᱮᱸ ᱚᱱᱟ ᱡᱟᱸᱦᱟ ᱜᱚᱝᱠᱮᱢ ᱞᱟᱹᱭ ᱠᱮᱜᱼᱟ ᱡᱮ ᱦᱩᱲᱩ ᱨᱚᱦᱚᱭ ᱢᱟᱱᱮ ᱟᱞᱩ ᱠᱚ ᱨᱚᱦᱚᱭ, ᱢᱟᱱᱮ ᱡᱚᱢ ᱞᱟᱹᱜᱤᱫ ᱠᱷᱟᱹᱞᱤ ᱦᱮᱸ ᱚᱱᱟ ᱦᱚᱸ ᱵᱮᱥ ᱜᱮᱭᱟ᱾ ᱠᱤᱱᱛᱩ ᱟᱞᱮᱥᱮᱱ ᱦᱟᱸᱜ ᱟᱹᱰᱤ ᱰᱷᱮᱨ ᱜᱤ ᱢᱟᱱᱮ ᱟᱹᱞᱩ ᱠᱩ, ᱥᱟᱠ ᱥᱚᱵᱡᱤ ᱠᱩ ᱟᱨᱠᱤ ᱡᱟᱦᱟ ᱛᱤᱱᱟᱹᱜ ᱮᱸ ᱡᱚᱢ ᱟᱨᱡᱟᱣ ᱨᱮᱱᱟᱜ ᱡᱮ ᱡᱤᱱᱤᱥ ᱠᱩ ᱦᱮᱸ, ᱛᱚ ᱚᱱᱟ ᱥᱟᱱᱟᱢ ᱠᱩᱜᱤ ᱮᱸ ᱢᱟᱱᱮ ᱟᱹᱰᱤ ᱰᱷᱤᱨ ᱜᱤ ᱨᱚᱦᱚᱭ ᱵᱟᱲᱟ ᱦᱩᱭᱩᱜ ᱜᱮᱭᱟ ᱟᱨᱠᱤ, ᱱᱚᱣᱟ ᱱᱟᱢᱟᱞ ᱫᱤᱥᱚᱢ ᱥᱮᱜ ᱛᱚ ᱮᱸ ᱚᱱᱟ ᱠᱷᱟᱹᱛᱤᱨ ᱛᱮ ᱡᱚᱛᱚ ᱞᱮᱠᱟᱱ ᱪᱟᱥ ᱠᱚ ᱦᱩᱭᱩᱜ ᱜᱮᱭᱟ᱾
ᱦᱮᱸ ᱦᱮᱸ,
ᱟᱨ ᱢᱟᱱᱮ, ᱮᱸ ᱥᱮᱨᱢᱟᱨᱮ ᱮᱸ, ᱯᱮ ᱫᱷᱟᱣ ᱪᱟᱥ ᱦᱩᱭᱩᱜᱼᱟ ᱱᱚᱛᱮ᱾
ᱟᱪᱪᱷᱟ ᱱᱟᱯᱟᱭ ᱠᱟᱛᱷᱟ ᱟᱨ ᱛᱟᱦᱚᱞᱮ ᱟᱸᱡᱚᱢ ᱟᱠᱟᱜᱼᱟ ᱞᱤᱧ, ᱟᱯᱮ ᱚᱱᱟ ᱱᱟᱢᱟᱞ ᱫᱤᱥᱚᱢ ᱥᱮᱱ ᱫᱚ ᱟᱞᱩ, ᱟᱨ ᱚᱱᱟ ᱵᱟᱫᱟᱢ ᱠᱚ ᱫᱚᱢᱮ ᱵᱟᱹᱲᱛᱤ ᱠᱚ ᱨᱚᱦᱚᱭᱟ ᱥᱮ ᱪᱮᱫ ᱞᱮᱠᱟ?
ᱦᱮᱸ ᱡᱟᱦᱟᱢ ᱟᱸᱡᱚᱢ ᱠᱟᱜ ᱚᱱᱟ ᱫᱚ ᱦᱮᱸ ᱴᱷᱤᱠ ᱜᱮᱢ ᱟᱸᱡᱚᱢ ᱠᱟᱜᱼᱟ ᱛᱚ, ᱱᱟᱢᱟᱞ ᱫᱤᱥᱚᱢ ᱥᱮᱜ ᱱᱟᱦᱟᱜ ᱟᱹᱞᱩ ᱠᱚᱫᱚ ᱨᱚᱦᱚᱭ ᱜᱮᱭᱟ ᱠᱩ ᱛᱚ, ᱮᱸ ᱡᱟᱸᱦᱟ ᱵᱟᱫᱟᱢ ᱨᱮᱱᱟᱜ ᱠᱟᱛᱷᱟᱢ ᱞᱟᱹᱭ ᱠᱮᱜᱼᱟ ᱦᱮᱸ ᱥᱮ, ᱚᱱᱟ ᱫᱚ ᱮᱸ ᱠᱟᱹᱴᱤᱜ ᱱᱚᱰᱮ ᱠᱷᱚᱱᱟᱜ ᱥᱟᱦᱟᱣ ᱠᱟᱛᱮᱜ, ᱮᱸ ᱠᱟᱹᱴᱤᱜ ᱥᱟᱺᱜᱤᱧ ᱨᱮᱜᱤ ᱠᱩ ᱨᱚᱦᱚᱭ ᱜᱮᱭᱟ᱾
ᱟᱪᱪᱷᱟ ᱱᱟᱯᱟᱭ ᱠᱟᱛᱷᱟ ᱛᱟᱦᱚᱞᱮ ᱟᱞᱩ ᱫᱚ ᱛᱟᱦᱚᱞᱮ ᱟᱯᱮ ᱦᱚᱸᱯᱮ ᱨᱚᱦᱚᱭ ᱵᱟᱲᱟᱭ ᱜᱮᱭᱟ?
ᱦᱮᱸ ᱟᱸ ᱟᱹᱞᱩ ᱫᱚᱞᱮ ᱨᱚᱦᱚᱭ ᱵᱟᱲᱟᱭ ᱜᱮᱭᱟ ᱮᱸ, ᱟᱫᱚ ᱡᱚᱢ ᱞᱟᱹᱜᱤᱫ ᱛᱮᱜᱤ ᱠᱷᱟᱹᱞᱤ ᱚᱱᱟ ᱫᱚ ᱵᱟᱝ, ᱚᱱᱟ ᱥᱟᱶ ᱥᱟᱶᱛᱮ ᱟᱹᱠᱷᱨᱤᱧ ᱞᱟᱹᱜᱤᱜ ᱦᱚᱸᱞᱮ ᱨᱚᱦᱚᱭ ᱵᱟᱲᱟᱭ ᱜᱮᱭᱟ᱾
ᱦᱚᱸ
ᱦᱩᱸ, ᱛᱟᱦᱚᱞᱮ ᱟᱸ ᱟᱨ ᱟᱹᱵᱤᱱ ᱥᱮᱜ ᱚᱱᱟ ᱵᱟᱫᱟᱢ ᱠᱩ ᱪᱟᱥ ᱵᱟᱲᱟ ᱦᱩᱭᱩᱜ ᱜᱮᱭᱟ ᱥᱮ ᱵᱟᱝ?
ᱵᱟᱝ ᱵᱟᱝ ᱟᱹᱞᱤᱧ ᱫᱚ ᱵᱟᱫᱟᱢ ᱱᱟᱦᱟᱸᱜ ᱪᱮᱜ ᱞᱮᱠᱟ ᱠᱚ ᱪᱮᱫ ᱞᱮᱠᱟ ᱠᱟᱛᱮ ᱠᱚ ᱨᱚᱦᱚᱭᱟ ᱚᱱᱟ ᱨᱮᱱᱟᱜ, ᱪᱮᱜ ᱞᱮᱠᱟ ᱟᱹᱨᱤ ᱠᱚ ᱢᱮᱱᱟᱜᱼᱟ ᱚᱱᱟ ᱠᱚᱫᱚ ᱩᱱᱟᱹᱜ ᱱᱟᱯᱟᱭ ᱫᱚ ᱵᱟᱝᱞᱤᱧ ᱵᱟᱲᱟᱭᱟ᱾ ᱟᱫᱚ ᱥᱩᱫᱷᱩ ᱚᱱᱟ ᱜᱮᱞᱤᱧ ᱟᱸᱡᱚᱢᱟ, ᱠᱟᱜᱼᱟ ᱡᱮ ᱚᱱᱟ ᱫᱚ ᱵᱟᱫᱟᱢ ᱠᱚᱫᱚ ᱦᱟᱸᱜ ᱱᱟᱢᱟᱞ ᱫᱤᱥᱚᱢ ᱨᱮ ᱧᱟᱢᱚᱜᱼᱟ᱾ ᱟᱹᱞᱤᱧ ᱫᱚ ᱞᱟᱹᱭ ᱞᱮᱠᱷᱟᱱ ᱫᱚ ᱵᱟᱫᱟᱢ ᱫᱟᱨᱮ ᱪᱮᱫ ᱞᱮᱠᱟᱱᱟ ᱚᱱᱟ ᱦᱚᱸ ᱵᱟᱞᱤᱧ ᱧᱮᱞ ᱟᱠᱟᱫᱟ᱾ ᱟᱫᱚ ᱚᱱᱮ ᱵᱟᱫᱟᱢ, ᱟᱞᱤᱧ ᱫᱚ ᱧᱮᱞ ᱫᱟᱲᱮ ᱠᱟᱫᱟᱞᱤᱧ ᱚᱱᱮ ᱫᱚᱠᱟᱱ ᱠᱚᱨᱮ ᱦᱟᱱᱟ, ᱱᱟᱣᱟ ᱵᱟᱫᱟᱢ ᱯᱮᱠᱮᱴ ᱠᱚ ᱧᱟᱢᱚᱜ ᱫᱚ ᱚᱱᱟ ᱠᱚ ᱡᱚᱢ ᱵᱟᱲᱟ ᱦᱚᱛᱮᱡ ᱛᱮ ᱧᱮᱞ ᱠᱟᱜᱼᱟ ᱞᱤᱧ ᱡᱮ ᱵᱟᱫᱟᱢ ᱫᱚ ᱱᱚᱝᱠᱟᱱᱟ ᱛᱚᱵᱮ ᱱᱤᱛ ᱫᱷᱟᱹᱨᱤᱡ ᱛᱮ ᱚᱱᱟ ᱫᱟᱨᱮ ᱠᱚ ᱪᱮᱜ ᱞᱮᱠᱟᱱᱟ ᱪᱮᱜᱞᱮᱠᱟ ᱟᱛᱮ ᱠᱚ ᱨᱚᱦᱚᱭᱟ ᱚᱱᱟ ᱠᱚᱫᱚ ᱦᱟᱸᱜ ᱵᱟᱝᱞᱤᱧ ᱵᱟᱲᱟᱭ ᱫᱟᱲᱮ ᱠᱟᱫᱟ
ᱮᱸ ᱥᱮ ᱮᱸ ᱡᱟᱦᱟ ᱞᱮᱠᱟ ᱟᱢᱮᱢ ᱞᱟᱹᱭ ᱠᱮᱜᱼᱟ ᱡᱮ ᱵᱟᱫᱟᱢ ᱫᱟᱨᱮ ᱵᱟᱢ ᱥᱮᱨᱚᱠᱚᱢ ᱫᱚ ᱵᱟᱢ ᱧᱮᱞ ᱵᱟᱲᱟᱣ ᱠᱟᱫᱟ ᱛᱚ ᱚᱱᱠᱟ ᱜᱮ ᱟᱹᱞᱤᱧ ᱦᱚᱸ ᱮᱸ ᱩᱱᱟᱹᱜ ᱟᱸᱴ ᱫᱚ ᱵᱟᱹᱞᱤᱧ ᱧᱮᱞ ᱵᱟᱲᱟᱣ ᱠᱟᱫᱟ ᱵᱟᱫᱟᱢ ᱠᱤᱪᱷᱩ ᱠᱤᱪᱷᱩ ᱠᱤᱪᱷᱩ ᱡᱟᱭᱜᱟ ᱨᱮᱫᱚᱧ ᱧᱮᱞ ᱵᱟᱲᱟᱣ ᱠᱟᱜ ᱜᱮᱭᱟ ᱦᱮᱸ ᱛᱚ ᱟᱸᱜ ᱤᱱᱟᱹᱜᱮ ᱟᱨᱠᱤ ᱟᱹᱞᱤᱧ ᱥᱮᱱ ᱦᱟᱸᱜ ᱮᱸᱻ ᱩᱱᱟᱹᱜ ᱫᱚ ᱵᱟᱫᱟᱢ ᱫᱚ ᱵᱟᱹᱞᱤᱧ ᱪᱟ ᱟᱨᱠᱤ ᱤᱭᱟᱹ ᱵᱟᱝ ᱪᱟᱥᱚᱜ ᱜᱮᱭᱟ ᱥᱮᱨᱚᱠᱚᱢ ᱫᱚ ᱦᱮᱸ ᱛᱚ ᱟᱨ ᱟᱹᱵᱤᱱ ᱥᱮᱜ ᱠᱤ ᱚᱱᱟ ᱡᱟᱦᱟ ᱠᱟᱹᱡᱩ ᱦᱮᱸ
ᱦᱮᱸ
ᱛᱚ ᱚᱱᱟ ᱠᱤ ᱪᱟᱥᱚᱜ ᱚᱱᱟ ᱠᱤ ᱢᱟᱱᱮ ᱪᱟᱥᱚᱜ ᱜᱮᱭᱟ ᱜᱚᱴᱟ ᱤᱭᱟᱹᱨᱮ
ᱵᱟᱝᱜᱮ ᱟᱹᱞᱤᱧ ᱥᱮᱱ ᱦᱚᱸ ᱚᱱᱟ ᱠᱟᱹᱡᱩ ᱫᱚ ᱵᱟᱝ ᱪᱟᱥ ᱟᱠᱟᱱᱟ ᱟᱫᱚ ᱚᱱᱟ ᱚᱠᱟᱥᱮᱱ ᱪᱟᱥᱚᱜᱼᱟ ᱚᱱᱟ ᱟᱹᱞᱤᱧ ᱦᱚᱸ ᱩᱱᱟᱹᱜ ᱵᱟᱝᱞᱤᱧ
ᱟᱪᱪᱷᱟ ᱟᱨ ᱡᱟᱦᱟᱸ ᱛᱤᱱᱟᱹᱜ ᱤᱧ ᱟᱸᱡᱚᱢ ᱠᱟᱫᱟ ᱚᱱᱟ ᱫᱚ ᱵᱤᱨ ᱵᱩᱨᱩ ᱫᱷᱟᱨᱮ ᱯᱟᱥᱮ ᱨᱮᱜᱮ ᱟᱨᱠᱤ ᱨᱚᱦᱚᱭ ᱜᱮᱭᱟ ᱠᱚ ᱥᱮᱨᱚᱠᱚᱢ ᱮᱸ ᱵᱟᱫᱟᱢ ᱫᱟᱨᱮ ᱠᱚ ᱮᱭ ᱵᱟᱫᱟᱢ ᱞᱟᱹᱭ ᱠᱟᱡᱩ ᱫᱟᱨᱮ ᱠᱚ ᱟᱨᱠᱤ ᱦᱮᱸ ᱛᱚ ᱚᱱᱟ ᱦᱮᱸ
ᱟᱫᱚ ᱚᱱᱟ ᱠᱟᱡᱩ ᱫᱚ ᱦᱟᱸᱜ ᱨᱚᱦᱚᱭ ᱠᱟᱫᱟ ᱠᱚ ᱚᱱᱠᱟ ᱫᱚ ᱵᱟᱝᱞᱤᱧ ᱵᱟᱲᱟᱭᱟ ᱠᱤᱱᱛᱩ ᱚᱱᱟ ᱫᱟᱨᱮ ᱛᱮᱫ ᱫᱚᱞᱤᱧ ᱧᱮᱞ ᱟᱠᱟᱫ ᱜᱮᱭᱟ ᱪᱮᱫᱟᱜ ᱥᱮ ᱟᱞᱮᱭᱟᱜ ᱵᱤᱨ ᱨᱮ ᱵᱤᱨ ᱫᱷᱟᱨᱮ ᱧᱚᱜ ᱥᱮᱱ ᱨᱮ ᱚᱱᱠᱟ ᱢᱤᱫᱴᱟᱝ ᱫᱟᱨᱮ ᱢᱮᱱᱟᱜᱼᱟ ᱛᱚ ᱚᱱᱟ ᱫᱟᱨᱮ ᱠᱷᱚᱱ ᱜᱮ ᱧᱮᱞ ᱠᱟᱫᱟᱞᱤᱧ ᱥᱟᱶᱛᱮ ᱡᱚᱢ ᱦᱚᱸᱞᱤᱧ ᱡᱚᱢ ᱟᱠᱟᱫᱟ
ᱟᱪᱪᱷᱟ
ᱟᱫᱚ ᱚᱱᱠᱟ ᱡᱮ ᱢᱟᱱᱮ ᱱᱚᱣᱟ ᱵᱟ ᱢᱟᱱᱮ ᱠᱟᱡᱩ ᱪᱟᱥ ᱟᱠᱟᱜᱼᱟᱠᱚ ᱢᱮᱱᱛᱮ ᱥᱮ ᱨᱚᱦᱚᱭ ᱟᱠᱟᱜᱼᱟᱠᱚ ᱢᱮᱱᱛᱮ ᱚᱱᱟ ᱫᱚ ᱦᱟᱸᱜ ᱟᱹᱣᱨᱤ ᱞᱤᱧ ᱧᱮᱞ ᱵᱟᱲᱟᱭᱟ ᱚᱱᱠᱟ ᱫᱚ
ᱟᱪᱪᱷᱟ ᱴᱷᱤᱠ ᱜᱮᱭᱟ ᱮᱸᱜ ᱟᱹᱵᱤᱱ ᱯᱟᱦᱴᱟ ᱥᱮᱫ ᱠᱷᱚᱱᱟᱜ ᱡᱟᱦᱟᱸ ᱡᱩᱫᱤ ᱠᱩᱠᱞᱤ ᱛᱟᱦᱮᱱ ᱠᱷᱟᱱ ᱛᱟᱦᱚᱞᱮ ᱞᱟᱹᱭ ᱵᱤᱱ
ᱦᱳᱭ ᱦᱳᱭ ᱞᱟᱹᱭᱮᱜᱼᱟᱞᱤᱧ ᱛᱟᱦᱚᱞᱮ ᱟᱹᱵᱤᱱ ᱫᱚ ᱟᱵᱚᱣᱟᱜ ᱱᱚᱜᱼᱚᱭ ᱥᱟᱱᱛᱟᱲᱟᱜ ᱮᱸᱜ ᱟᱹᱨᱤᱪᱟᱹᱞᱤ ᱠᱚ ᱠᱚᱫᱚ ᱛᱤᱱᱟᱹᱜ ᱜᱟᱱ ᱵᱮᱱ ᱵᱟᱲᱟᱭ ᱟᱠᱟᱫᱟ?
ᱦᱮᱸ ᱟᱹᱨᱤᱪᱟᱹᱞᱤ ᱵᱟᱵᱚᱫ ᱛᱮᱢ ᱠᱩᱠᱞᱤ ᱟᱠᱟᱫᱟ ᱟᱹᱰᱤ ᱱᱟᱯᱟᱭ ᱠᱩᱠᱞᱤ ᱛᱚ ᱮᱸ ᱟᱹᱨᱤᱪᱟᱹᱞᱤ ᱡᱩᱫᱤ ᱚᱱᱟ ᱫᱚᱥᱟᱨ ᱥᱟᱯ ᱪᱮᱛᱟᱱ ᱨᱮ ᱟᱹᱞᱤ ᱟᱹᱨᱤᱪᱟᱹᱞᱤ ᱠᱷᱟᱹᱞᱤ ᱟᱹᱨᱤᱪᱟᱹᱞᱤ ᱪᱮᱛᱟᱱ ᱨᱮ ᱵᱚᱱ ᱜᱟᱞᱢᱟᱨᱟᱣ ᱞᱮᱠᱷᱟᱱ ᱱᱟᱯᱟᱭ ᱠᱚᱜᱼᱟ ᱦᱮᱸ ᱥᱮ ᱱᱚᱣᱟ ᱡᱮᱦᱮᱛᱩ ᱪᱟᱥ ᱵᱟᱥ ᱤᱫᱤ ᱠᱟᱛᱮ ᱛᱮᱢ ᱜᱟᱞᱢᱟᱨᱟᱣᱮᱫ ᱢᱟᱱᱮ ᱢᱟᱱᱮ ᱮᱦᱚᱵ ᱠᱟᱫᱟᱞᱮ ᱦᱮᱸ ᱛᱚ ᱚᱱᱟ ᱠᱷᱟᱹᱛᱤᱨ ᱡᱩᱫᱤ ᱮᱸ ᱪᱟᱥᱵᱟᱥ ᱨᱮ ᱱᱚᱣᱟ ᱜᱟᱞᱢᱟᱨᱟᱣ ᱡᱩᱫᱤ ᱢᱩᱪᱟᱹᱫᱚᱜᱼᱟ ᱛᱟᱦᱚᱞᱮ ᱠᱷᱟᱱ ᱱᱟᱯᱟᱭ ᱠᱚᱜᱼᱟ ᱛᱚ ᱚᱱᱟ ᱛᱟᱭᱚᱢ ᱡᱟᱦᱟᱸ ᱮᱸ ᱜᱟᱞᱢᱟᱨᱟᱣ ᱵᱚᱱ ᱫᱚᱦᱚᱭᱟ ᱦᱮᱸᱥᱮ ᱚᱱᱟ ᱜᱟᱞᱢᱟᱨᱟᱣ ᱨᱮ ᱡᱩᱫᱤ ᱟᱹᱨᱤᱪᱟᱞᱤ ᱪᱮᱛᱟᱱ ᱨᱮᱵᱚᱱ ᱜᱟᱞᱢᱟᱨᱟᱣᱟ ᱛᱟᱦᱚᱞᱮ ᱱᱟᱯᱟᱭᱚᱜᱼᱟ ᱪᱮᱫᱟᱜ ᱥᱮ ᱚᱠᱛᱚ ᱦᱚᱸ ᱢᱩᱪᱟᱹᱫᱚᱜ ᱠᱟᱱᱟ ᱛᱚ ᱦᱮᱸ ᱦᱮᱸ ᱛᱚ ᱚᱱᱟ ᱞᱟᱹᱜᱤᱫ ᱡᱩᱫᱤ ᱠᱟᱹᱴᱤᱡ ᱪᱟᱥᱵᱟᱥ ᱨᱮᱜᱮ ᱟᱨᱚ ᱢᱤᱫᱵᱟᱨ ᱠᱟᱛᱷᱟ ᱡᱩᱴᱤᱜᱼᱟ ᱟᱫ ᱞᱮᱠᱷᱟᱡ ᱱᱟᱯᱟᱭᱚᱜᱼᱟ
ᱦᱟᱸ ᱦᱟᱸ ᱟᱫᱚ ᱢᱮᱱᱮ ᱛᱟᱦᱮᱱᱟᱞᱤᱧ ᱦᱳᱭ ᱦᱳᱭ ᱟᱫᱚ ᱢᱮᱱᱮ ᱛᱟᱦᱮᱱᱟᱞᱤᱧ ᱪᱟᱥᱵᱟᱥ ᱢᱟ ᱟᱯᱮ ᱚᱱᱛᱮ ᱦᱚᱸ ᱱᱟᱯᱟᱭ ᱜᱮ ᱦᱩᱭᱩᱜᱼᱟ ᱾ ᱟᱨ ᱟᱞᱮ ᱱᱚᱛᱮ ᱦᱚᱸ ᱱᱟᱯᱟᱭ ᱜᱮ ᱦᱩᱭᱩᱜᱼᱟ ᱛᱟᱦᱞᱮ ᱟᱹᱵᱤᱱ ᱚᱱᱠᱟ ᱪᱟᱥ ᱵᱟᱥ ᱤᱫᱤ ᱠᱟᱛᱮᱫ ᱢᱟᱱᱮ ᱦᱩᱲᱩ ᱨᱮᱱᱟᱜ ᱠᱟᱛᱷᱟ ᱞᱤᱧ ᱢᱮᱱ ᱦᱚᱪᱚᱭᱮᱫᱟ ᱦᱟᱸᱜ ᱾
ᱟᱪᱪᱷᱟ ᱛᱤᱱᱟᱹᱜ ᱵᱟᱲᱟᱭ ᱢᱮᱱᱟᱜ ᱠᱟᱫᱟ ᱦᱮᱸᱥᱮ ᱟᱪᱪᱷᱟ ᱾ ᱛᱚ ᱟᱹᱞᱤᱧ ᱡᱟᱦᱟᱸ ᱞᱮᱠᱟᱞᱤᱧ ᱞᱟᱹᱭ ᱠᱮᱜᱼᱟ ᱡᱮ ᱚᱲᱟᱜ ᱨᱮᱫᱚ ᱪᱟᱥᱵᱟᱥ ᱥᱟᱞᱟᱜ ᱢᱟᱱᱮ ᱡᱚᱯᱲᱟᱣ ᱟᱨ ᱥᱮᱨᱚᱠᱚᱢ ᱵᱟᱞᱤᱧᱟ ᱦᱮᱸ ᱛᱚ ᱪᱟᱥᱵᱟᱥᱼᱼ ᱫᱚ ᱧᱮᱞ ᱫᱚᱞᱤᱧ ᱧᱮᱞ ᱵᱟᱲᱟ ᱟᱠᱟᱫᱟ ᱾ ᱠᱤᱱᱛᱩ ᱮᱠᱷᱚᱱᱳ ᱵᱟᱹᱫᱽ ᱠᱷᱮᱛ ᱨᱮ ᱟᱹᱣᱨᱤ ᱥᱤᱝ ᱥᱮᱴᱮᱨᱚᱜᱼᱟ ᱟᱨᱠᱤ ᱚᱱᱟ ᱯᱨᱮᱠᱴᱤᱠᱮᱞ ᱡᱟᱦᱟᱸ ᱠᱟᱹᱢᱤ ᱨᱮ ᱦᱮᱸ ᱥᱮ ᱾
ᱦᱳᱭ ᱦᱳᱭ ᱵᱩᱡᱷᱟᱹᱣ ᱠᱮᱜᱼᱟ ᱞᱤᱧ ᱾
ᱛᱚ ᱩᱱᱟᱹᱜ ᱢᱟᱱᱮ ᱥᱮᱨᱚᱠᱚᱢ ᱛᱚ ᱵᱟᱲᱟᱭ ᱵᱟᱹᱱᱩᱜ ᱟᱠᱟᱫᱟ ᱾ ᱾ ᱪᱟᱥᱵᱟᱥ ᱵᱟᱨᱮ ᱛᱮ ᱴᱷᱤᱠ ᱜᱮᱭᱟ ᱾ ᱦᱮᱸ ᱮᱵᱟᱨ ᱟᱹᱵᱤᱱ ᱡᱩᱫᱤ ᱵᱤᱱ ᱵᱟᱲᱟᱭᱟ ᱠᱟᱹᱴᱤᱡ ᱞᱟᱹᱭ ᱵᱤᱱ ᱾
ᱟᱹᱞᱤᱧ ᱫᱚ ᱟᱛᱩ ᱫᱤᱥᱚᱢ ᱨᱮᱱ ᱦᱚᱲ ᱠᱟᱱᱟᱞᱤᱧ ᱛᱚ ᱟᱫᱚ ᱧᱮᱞ ᱫᱟᱞᱤᱧ ᱧᱮᱞ ᱟᱠᱟᱜ ᱡᱚᱛᱚ ᱢᱟᱱᱮ ᱨᱚᱦᱚᱭ ᱥᱮ ᱪᱟᱥᱵᱟᱥ ᱠᱚᱨᱮ ᱫᱚᱞᱤᱧᱼᱼ ᱫᱷᱩᱨᱟᱹᱣ ᱵᱟᱲᱟ ᱟᱠᱟᱱ ᱜᱮᱭᱟ, ᱥᱮ ᱚᱱᱠᱟ ᱟᱭᱢᱟ ᱥᱮᱨᱢᱟ ᱜᱮ ᱚᱱᱠᱟ ᱪᱟᱥ ᱦᱚᱞᱤᱧ ᱢᱟᱱᱮ ᱚᱲᱟᱜ ᱦᱚᱲ ᱠᱚ ᱪᱟᱥ ᱠᱚᱦᱚᱸᱤᱧ ᱜᱚᱲᱚ ᱵᱟᱲᱟ ᱠᱮᱜᱮᱭᱟ ᱢᱟᱱᱮ ᱦᱩᱲᱩ ᱨᱚᱦᱚᱭ ᱠᱚ ᱾
ᱦᱩᱸ
ᱟᱫᱚ ᱚᱱᱟ ᱤᱫᱤ ᱠᱟᱛᱮ ᱫᱚ ᱦᱟᱸᱜ ᱮᱦᱚᱵ ᱠᱷᱚᱱ ᱢᱩᱪᱟᱹᱫ ᱫᱷᱟᱹᱨᱤᱡ ᱵᱟᱲᱟᱭ ᱛᱩᱧ ᱵᱟᱲᱟᱭ ᱜᱮᱭᱟ ᱾ ᱪᱮᱫ ᱞᱮᱠᱟ ᱦᱟᱸᱜ ᱦᱩᱭᱩᱜᱼᱟ ᱪᱮᱫ ᱞᱮᱠᱟ ᱵᱟᱝ, ᱦᱩᱲᱩ ᱨᱚᱦᱚᱭ ᱨᱮᱱᱟᱜ ᱾
ᱦᱮᱸ
ᱢᱟᱱᱮ ᱩᱱᱟᱹᱜᱴᱟ ᱵᱟᱞᱤᱧ ᱵᱟᱲᱟᱭ ᱨᱮᱦᱚᱸᱼᱼ ᱠᱟᱹᱴᱤᱡ ᱢᱟᱱᱮ ᱢᱚᱴᱟ ᱢᱩᱴᱤ ᱫᱚᱞᱤᱧ ᱵᱟᱲᱟᱭ ᱜᱮᱭᱟ ᱾
ᱟᱪᱪᱷᱟ ᱟᱹᱰᱤ ᱱᱟᱯᱟᱭ ᱾ ᱟᱹᱰᱤ ᱱᱟᱯᱟᱭ ᱮᱸᱻ ᱢᱟᱱᱮ ᱚᱱᱟ ᱪᱟᱥ ᱵᱟᱵᱚᱛ ᱛᱮᱢ ᱵᱟᱲᱟᱭᱟ ᱚᱱᱟ ᱫᱚᱼᱼ ᱟᱹᱰᱤ ᱵᱮᱥ ᱠᱟᱛᱷᱟ ᱾
ᱦᱮᱸ
ᱟᱨ ᱤᱧ ᱮᱠᱷᱚᱱᱳ ᱮᱠᱷᱚᱱ ᱫᱷᱟᱹᱵᱤᱡ ᱢᱟᱱᱮᱼᱼ ᱚᱱᱟ ᱠᱚ ᱮᱠᱥᱯᱮᱨᱤᱭᱮᱱᱥ ᱵᱟᱹᱧ ᱦᱟᱢᱮᱴ ᱫᱟᱲᱮ ᱟᱠᱟᱫᱟ ᱾ ᱚᱱᱟ ᱠᱚᱨᱮᱱᱟᱜ ᱠᱟᱹᱴᱤᱡ ᱤᱭᱟᱹ ᱢᱮᱱᱟᱜ ᱟᱠᱟᱫ ᱜᱮᱭᱟ ᱟᱫᱚ ᱡᱩᱫᱤ ᱛᱟᱭᱚᱢ ᱫᱟᱨᱟᱢ ᱛᱮᱼᱼ ᱡᱩᱫᱤᱧ ᱠᱚ ᱮᱠᱥᱯᱮᱨᱤᱭᱮᱱᱥ ᱡᱩᱫᱤᱧ ᱧᱟᱢ ᱞᱮᱠᱷᱟᱱ ᱟᱹᱰᱤ ᱱᱟᱯᱟᱭᱚᱜᱼᱟ ᱾ ᱦᱮᱸᱥᱮ ᱛᱟᱦᱚᱞᱮᱧ ᱵᱩᱡᱽ ᱫᱟᱲᱮᱭᱟᱜᱼᱟ ᱾ ᱡᱮ ᱚᱠᱟ ᱞᱮᱠᱟ ᱪᱟᱥ ᱵᱟᱥ ᱨᱮᱱᱟᱜ ᱠᱟᱹᱢᱤ ᱦᱚᱨᱟ ᱠᱚ ᱢᱮᱱᱟᱜ ᱟᱠᱟᱫᱟ ᱾
ᱦᱮᱸ
ᱛᱚ ᱦᱮᱸ ᱟᱨᱚ ᱡᱩᱫᱤ ᱡᱟᱦᱟᱱᱟᱜ ᱵᱤᱱ ᱞᱟᱹᱭᱟ ᱾
ᱟᱫᱚ ᱡᱮ ᱚᱱᱮ ᱡᱮ ᱟᱵᱚ ᱡᱮ ᱦᱩᱲᱩ ᱵᱚᱱ ᱨᱚᱦᱚᱭᱟ ᱥᱮ ᱪᱟᱥᱼᱵᱟᱥ ᱟᱵᱚᱱᱼᱼ ᱚᱱᱟ ᱨᱮᱢᱟ ᱠᱷᱮᱛ ᱥᱮ ᱢᱟᱴ ᱠᱚ ᱚᱱᱟ ᱠᱚ ᱥᱤ ᱦᱩᱭᱩᱜᱼᱟ ᱥᱮᱼᱼ ᱟᱫᱚ ᱚᱱᱟ ᱫᱚ ᱟᱯᱮ ᱥᱮᱱ ᱫᱚ ᱪᱮᱫ ᱞᱮᱠᱟ ᱰᱟᱹᱝᱨᱤᱼ ᱼ ᱱᱟᱦᱮᱞ ᱛᱮᱯᱮ ᱥᱤᱭᱟ ᱥᱮ ᱚᱱᱠᱟᱼᱼ
ᱮᱠᱷᱚᱱ ᱫᱚ ᱟᱨ ᱞᱟᱦᱟᱛᱮ ᱱᱟᱸᱜ ᱰᱟᱹᱝᱨᱤ ᱛᱮᱜᱮ ᱠᱚ ᱥᱤᱭᱮᱫ ᱛᱟᱸᱦᱮᱱ ᱾ ᱦᱮᱸ ᱱᱟᱦᱟᱸᱜ ᱫᱚ ᱡᱟᱦᱟᱸ ᱢᱤᱥᱤᱱ ᱨᱳᱴᱟᱨ ᱠᱚ ᱢᱮᱱᱮᱫᱼᱟ ᱛᱚᱼᱼ ᱚᱱᱟ ᱛᱮᱞᱮ ᱥᱤ ᱚᱪᱚᱭᱟ ᱦᱮᱸ ᱥᱮ ᱾
ᱦᱮᱸ ᱦᱮᱸ ᱾
ᱛᱚᱼᱼ ᱚᱱᱟᱛᱮ ᱮᱸᱡᱟᱦᱟᱸ ᱵᱟᱹᱫᱽ ᱮᱢᱚᱱᱤ ᱡᱟᱦᱟᱸ ᱠᱷᱮᱛ ᱨᱮᱱᱟᱜ ᱡᱟᱦᱟᱸ ᱠᱚ ᱞᱟᱹᱭᱟ ᱩᱨᱵᱚᱨᱚᱛᱟ ᱦᱮᱸᱥᱮ, ᱚᱱᱟ ᱠᱟᱹᱴ ᱼᱴᱤᱡ ᱢᱟᱱᱮ ᱱᱚᱥᱴᱚᱜ ᱠᱟᱱᱟ ᱢᱮᱱᱛᱮ ᱾ ᱡᱟᱦᱟᱸᱞᱮᱠᱟ ᱢᱟᱱᱮ ᱰᱟᱺᱝᱨᱤ ᱛᱮ ᱥᱤ ᱨᱮ ᱡᱟᱦᱟᱸ ᱜᱩᱱ ᱠᱚ ᱛᱟᱦᱮᱸ ᱠᱟᱱᱟ ᱚᱱᱟ ᱜᱩᱱ ᱫᱚ ᱥᱮᱨᱚᱠᱚᱢ ᱫᱚ ᱢᱟᱱᱮ ᱪᱟᱵᱟᱜ ᱠᱟᱱᱟ ᱞᱟᱹᱭ ᱜᱟᱱᱚᱜᱼᱟ ᱫᱷᱤᱨᱮ -ᱫᱷᱤᱨᱮ ᱦᱮᱸ ᱥᱮ ᱾ ᱛᱚ ᱟᱯᱮᱥᱮᱱ ᱚᱠᱟ ᱞᱮᱠᱟᱛᱮ ᱢᱟᱱᱮ ᱯᱮ ᱥᱤ-ᱭᱮᱜ ᱠᱚ? ᱡᱮ ᱰᱟᱹᱝᱨᱤ ᱛᱮ ᱥᱮ ᱚᱱᱟ ᱨᱳᱴᱟᱨ ᱛᱮ?
ᱦᱳᱭ, ᱟᱞᱮ ᱥᱮᱱ ᱦᱚᱸ ᱚᱱᱠᱟ ᱫᱚ ᱢᱟᱱᱮ ᱦᱟᱸᱜ ᱟᱹᱵᱤᱱ ᱵᱤᱱ ᱞᱟᱹᱭ ᱠᱮᱫ ᱞᱮᱠᱟ ᱨᱚᱴᱟᱨ ᱚᱱᱟ ᱦᱚᱸ ᱢᱮᱱᱟᱜ ᱜᱮᱭᱟ ᱟᱞᱮ ᱥᱮᱫ ᱦᱚᱸ ᱛᱚᱵᱮ ᱟᱞᱮᱥᱮᱱ ᱫᱚ ᱚᱱᱠᱟ ᱰᱟᱹᱝᱨᱤ ᱦᱚᱸ ᱢᱮᱱᱟᱜ ᱠᱚᱜᱮᱭᱟ ᱰᱟᱹᱝᱨᱤ ᱛᱮᱦᱚᱸ ᱠᱚ ᱥᱤ ᱵᱟᱲᱟᱭ ᱜᱮᱭᱟ ᱾ ᱛᱚᱵᱮ ᱡᱟᱦᱟᱸᱭ ᱠᱚ ᱚᱱᱠᱟ ᱞᱚᱜᱚᱱᱚᱜ ᱦᱚᱲ ᱰᱟᱹᱝᱨᱤ ᱛᱮᱫᱚ ᱡᱮᱢᱚᱱ ᱥᱤ ᱞᱮᱠᱷᱟᱱ ᱫᱚ ᱠᱟᱹᱴᱤᱡ ᱜᱷᱟᱹᱲᱤᱡ ᱧᱚᱜᱚᱜᱼᱟ ᱥᱮ ᱟᱨ ᱨᱚᱴᱟᱨ ᱛᱮᱫᱚ ᱥᱤ ᱞᱮᱠᱷᱟᱱ ᱫᱚ ᱠᱟᱹᱴᱤᱡ ᱪᱟᱬᱟ ᱧᱚᱜ ᱦᱳᱭᱳᱜᱼᱟ ᱚᱱᱟ ᱦᱚᱛᱮ ᱛᱮ ᱡᱟᱦᱟᱸᱭ ᱠᱚ ᱞᱚᱜᱚᱱ ᱧᱚᱜᱚᱜ ᱟᱠᱚ ᱩᱱᱠᱩ ᱫᱚ ᱨᱚᱴᱟᱨ ᱦᱚᱸᱠᱚ ᱞᱟᱜᱟᱣ- ᱟᱨ ᱡᱟᱦᱟᱸᱭ ᱠᱚ ᱱᱤᱨ ᱡᱟᱞᱟ ᱢᱟᱱᱮ ᱟᱨᱟᱢ ᱥᱮ ᱨᱚᱦᱚᱭ ᱥᱟᱱᱟ ᱠᱚᱣᱟ ᱩᱱᱠᱩ ᱫᱚ ᱰᱟᱹᱝᱨᱤ ᱛᱮᱦᱚᱸ ᱠᱚ ᱥᱤ ᱜᱮᱭᱟ ᱾
ᱮᱻ
ᱢᱟᱱᱮ, ᱟᱞᱮ ᱚᱱᱛᱮ ᱫᱚ ᱵᱟᱱᱟᱨ ᱛᱮᱜᱮ ᱧᱮᱞ ᱧᱟᱢᱚᱜᱼᱟ ᱾ ᱰᱟᱺᱝᱨᱤ ᱱᱟᱦᱮᱞ ᱛᱮᱦᱚᱸ ᱟᱨ ᱨᱚᱴᱟᱨ ᱱᱟᱦᱮᱞ ᱛᱮᱦᱚ ᱾
ᱟᱪ-ᱪᱷᱟ ᱾ ᱱᱚᱛᱮ ᱫᱚ ᱱᱟᱦᱟᱸᱜ ᱢᱟᱱᱮ ᱰᱟᱹᱝᱨᱤ ᱫᱚ ᱢᱟᱱᱮ ᱢᱩᱪᱟᱹᱫ ᱥᱮᱫ ᱨᱮᱜᱮ ᱞᱟᱹᱭ ᱜᱟᱱᱚᱜᱼᱟ ᱾